ᱦᱟᱞᱳ᱾
ᱦᱮᱸ ᱦᱮᱞᱳ ᱦᱮᱸ ᱡᱚ ᱦᱮ ᱢᱚᱴᱟᱢᱩᱴᱤ ᱱᱚᱜᱼᱚᱭ ᱛᱟᱵᱮᱨ ᱠᱟᱱᱟᱹᱧ᱾
ᱦᱮᱸ ᱫᱟᱠᱟ ᱠᱚ ᱡᱚᱢ ᱠᱮᱫᱟ ᱥᱮ ᱵᱟᱝ?
ᱫᱟᱠᱟ ᱫᱚ ᱵᱟᱝ ᱦᱟᱺᱰᱤ ᱧᱩ ᱦᱩᱭᱩᱜ ᱠᱟᱱ ᱛᱟᱦᱮᱸ ᱟᱫᱚ ᱫᱚᱢᱮᱧ ᱵᱩᱞ ᱮᱱ ᱛᱮ ᱟᱫᱚᱧ ᱜᱷᱚᱞᱴᱟᱣ ᱠᱟᱱᱟ ᱦᱟᱯᱮ᱾
ᱟᱪᱪᱷᱟᱢ ᱜᱷᱚᱞᱴᱟᱣ ᱠᱟᱱᱟ᱾
ᱦᱩᱸ᱾
ᱮ ᱦᱟᱺᱰᱤ ᱫᱚ ᱛᱤᱱᱟᱹᱜ ᱠᱟᱛᱮᱜ ᱠᱚ ᱟᱹᱠᱷᱨᱤᱧ ᱮᱫ ᱛᱮ ᱵᱟᱹᱴᱤ᱾ ᱟᱪᱪᱷᱟ ᱚᱱᱠᱟ ᱵᱮᱯᱟᱨ᱾
ᱵᱟᱝ
ᱚᱸᱻ᱾ ᱟᱨ ᱤᱡᱟᱹ
ᱛᱟᱦᱞᱮ ᱪᱮᱫ ᱠᱚᱢ ᱪᱤᱜ ᱪᱤᱠᱟᱹ ᱵᱚᱞᱛᱮ ᱱᱤᱛᱚᱜ ᱫᱚ ᱫᱩᱲᱩᱵ ᱵᱟᱲᱟ ᱦᱩᱭ ᱟᱠᱟᱱ ᱜᱮᱭᱟ ᱟᱨᱚ ᱟᱨᱚ ᱠᱚᱲᱟ ᱠᱚ ᱦᱟᱺᱰᱤ ᱠᱚ ᱧᱩ ᱵᱟᱲᱟᱭᱮᱫ ᱜᱮᱭᱟ ᱩᱱᱠᱩ ᱜᱤᱧ ᱠᱚᱭᱚᱜ ᱠᱟᱜ ᱠᱚᱣᱟ᱾ ᱟᱫᱚ ᱢᱚᱱᱮ ᱦᱩᱭᱩᱜ ᱠᱟᱱᱟ ᱟᱛᱳ ᱥᱮᱜ ᱤᱧ ᱪᱟᱞᱟᱜᱼᱟ᱾
ᱦᱮᱸ ᱛᱟᱦᱚᱞᱮ ᱛᱤᱱ ᱦᱚᱲ ᱠᱚ ᱪᱮᱫ ᱤᱧ ᱪᱤᱠᱟᱹᱭ ᱫᱟ ᱱᱚᱜᱼᱚᱭ ᱱᱤᱛᱚᱜ ᱫᱚ ᱜᱤᱛᱤᱡ ᱦᱩᱭ ᱠᱟᱱᱟ᱾
ᱜᱤᱛᱤᱡ ᱦᱩᱭ ᱟᱠᱟᱱᱟ ᱥᱩᱫᱷᱩ ᱜᱤᱛᱤᱡ ᱜᱮ ᱥᱮ ᱟᱨᱚ ᱠᱤᱪᱷᱩ?
ᱜᱤᱛᱤᱡ ᱜᱮ ᱛᱟᱯᱚᱨᱮ ᱠᱟᱹᱴᱤᱡ ᱦᱮᱸ ᱠᱷᱟᱛᱟ ᱠᱚ ᱧᱮᱞ ᱵᱟᱲᱟ ᱦᱩᱭᱩᱜ ᱠᱟᱱ ᱛᱟᱦᱮᱸᱫᱼᱟ
ᱟᱪᱪᱷᱟ ᱟᱪᱷᱟ ᱟᱪᱪᱷᱟ ᱟᱪᱪᱷᱟ᱾
ᱟᱵᱚ ᱫᱚ ᱚᱞᱚᱜ ᱠᱚᱲᱟ ᱛᱚ᱾
ᱦᱳᱭ ᱚᱞᱚᱜ ᱠᱚᱲᱟ ᱫᱚ ᱠᱷᱟᱛᱟ ᱧᱮᱞ ᱜᱮ ᱦᱩᱭᱩᱜᱼᱟ᱾
ᱦᱮᱸ᱾
ᱩᱢ ᱤᱝᱨᱮᱡᱤ
ᱛᱟᱦᱚᱞᱮ
ᱠᱚ ᱴᱟᱣᱟᱨ ᱵᱟᱭ ᱧᱟᱢᱮᱫ
ᱪᱮ ᱮᱢ ᱞᱟᱹᱭ ᱫᱟ
ᱴᱟᱣᱟᱨ ᱵᱟᱭ ᱧᱟᱢᱮ ᱛᱟᱢ ᱫᱚ ᱠᱟᱹᱴᱤᱡ ᱴᱟᱣᱟᱨᱮ ᱛᱟᱦᱮᱱᱟ ᱢᱮ
ᱦᱮᱸ ᱜᱚᱝᱠᱮ ᱦᱮᱞᱳ ᱜᱚᱝᱠᱮ
ᱦᱮᱸ ᱦᱮ ᱦᱮ ᱦᱮᱞᱳ
ᱦᱮᱸ ᱜᱚᱝᱠᱮ ᱤᱧ ᱞᱟᱹᱭ ᱫᱟ ᱛᱟᱦᱚᱞᱮ ᱫᱟᱜ ᱠᱮᱫᱟᱭ ᱥᱮ ᱵᱟᱝ ᱟᱯᱮ ᱥᱮᱫ
ᱫᱟᱜ ᱫᱚᱭ ᱫᱟᱜ ᱟᱠᱟᱫᱟ ᱮᱢᱚᱱᱮ ᱫᱟᱜ ᱟᱠᱟᱫᱟ ᱱᱚᱣᱟ ᱫᱚ ᱢᱟᱱᱮ ᱵᱟᱝ ᱵᱟᱝ ᱫᱚ ᱨᱚᱦᱚᱭ ᱜᱟᱱᱚᱜ ᱠᱟᱱ ᱟᱨ ᱵᱟᱝ ᱫᱚ ᱥᱤ ᱜᱟᱱᱚᱜ ᱠᱟᱱ
ᱟᱪᱪᱷᱟ ᱦᱮᱸᱛᱚ ᱩᱱ ᱫᱤᱱ ᱮ ᱩᱱ ᱩᱱᱫᱤᱱ ᱮ ᱥᱮᱨᱢᱟ ᱡᱟᱲᱤᱭᱟᱜ ᱵᱚᱱᱟᱭ ᱢᱤᱫ ᱜᱷᱟᱹᱲᱤᱡ ᱛᱮᱢᱟ ᱵᱟᱹᱭᱦᱟᱹᱲ ᱠᱚᱢᱟ ᱪᱮᱦᱮᱞ ᱪᱮᱯᱮᱞ ᱪᱟᱯᱮ ᱪᱟᱵᱟᱭᱮᱱ
ᱦᱮᱸ
ᱛᱟᱨᱯᱚᱨᱮ ᱛᱮᱢᱟ ᱢᱤᱫ ᱫᱤᱱ ᱥᱤᱛᱩᱝ ᱛᱮᱜᱮ ᱢᱟ ᱵᱟᱹᱫ ᱵᱟᱹᱭᱦᱟᱹᱲ ᱢᱟ ᱨᱚᱦᱚᱲ ᱪᱟᱵᱟᱭᱮᱱ ᱪᱤᱠᱟᱹ ᱛᱮᱵᱚᱱ ᱪᱟᱥᱟ ᱪᱤᱠᱟᱹ ᱛᱮᱵᱚᱱ ᱵᱟᱧᱪᱟᱜᱼᱟ
ᱚᱱᱟᱜᱮ ᱜᱚᱝᱠᱮ ᱪᱤᱱᱛᱟᱹ ᱨᱮᱱᱟᱜ ᱠᱟᱛᱷᱟ ᱫᱚ ᱦᱩᱭᱩᱜ ᱠᱟᱱᱟ ᱚᱱᱟᱜᱮ ᱪᱤᱠᱟᱹᱛᱮᱢ ᱵᱟᱧᱪᱟᱜᱼᱟ ᱢᱟᱥᱮ
ᱱᱚᱝᱠᱟ ᱞᱮᱠᱷᱟᱱ ᱫᱚ ᱵᱟᱧᱪᱟᱣ ᱵᱚᱱ ᱛᱟᱦᱮᱱᱟ
ᱵᱟᱝ ᱵᱟᱝ ᱱᱚᱝᱠᱟ ᱞᱮᱠᱟ ᱠᱷᱟᱱ ᱵᱟᱧᱪᱟᱣ ᱜᱮ ᱵᱟᱵᱚᱱ ᱛᱟᱦᱮᱸᱱᱟ ᱩᱱᱠᱩ ᱩᱱᱠᱩ ᱩᱱᱠᱩ ᱴᱩᱞᱜᱤ ᱥᱮ ᱥᱤᱢ ᱵᱟᱝ ᱠᱚ ᱜᱩᱡᱩᱜᱼᱟ ᱴᱩᱞᱜᱤ ᱥᱤᱢ
ᱟᱪᱪᱷᱟ ᱦᱮᱸ
ᱚᱱᱮ ᱚᱱᱠᱟ ᱡᱷᱤᱢ ᱡᱷᱤᱢ ᱡᱷᱤᱢ ᱠᱟᱛᱮ ᱵᱚᱱ ᱜᱚᱡ ᱜᱚᱫᱚᱜᱼᱟ
ᱦᱮᱸ ᱚᱱᱠᱟ ᱡᱷᱤᱢ ᱡᱷᱤᱢ ᱠᱟᱛᱮ ᱵᱟᱱ ᱜᱩᱡᱩᱜᱼᱟ
ᱦᱳᱭ ᱟᱫᱚ ᱜᱚᱝᱠᱮ ᱢᱟᱱ ᱮ ᱛᱷᱮᱤᱧ ᱪᱮ ᱠᱚ ᱚᱱᱠᱟ ᱠᱟᱹᱢᱤ ᱵᱟᱲᱟ ᱫᱚ ᱪᱮ ᱠᱚᱢ ᱠᱟᱹᱢᱤ ᱵᱟᱲᱟᱭᱮᱫᱟ
ᱠᱟᱹᱢᱤ ᱵᱟᱲᱟ ᱫᱚ ᱟᱯᱟᱛᱚ ᱛᱚ ᱱᱤᱛᱚᱜ ᱫᱚ ᱜᱟᱹᱪᱷᱤ ᱛᱩᱫ ᱟᱨ ᱟᱲᱮ ᱞᱟᱜ ᱠᱚᱜᱮ ᱪᱟᱞᱟᱣ ᱵᱟᱲᱟ ᱦᱩᱭᱩᱜ ᱠᱟᱱᱟ
ᱚ
ᱟᱯᱱᱟᱨ ᱫᱚ ᱨᱮᱸᱜᱮᱡ ᱦᱚᱲ ᱛᱚ ᱵᱟᱢ ᱪᱟᱞᱟᱣ ᱞᱮᱱᱠᱷᱟᱱ ᱡᱚᱢᱟᱜ ᱠᱚᱦᱚᱸ ᱵᱟᱝ ᱠᱚ ᱮᱢᱚᱜᱼᱟ ᱚᱲᱟᱜ ᱨᱮ ᱨᱮᱦᱮ ᱵᱟᱫᱽᱫᱷᱚᱛᱟ ᱢᱩᱞᱚᱠ ᱪᱟᱞᱟᱜ ᱜᱮ ᱞᱟᱜᱟᱜᱼᱟ ᱠᱟᱹᱢᱤ ᱫᱚ ᱠᱟᱹᱢᱤ ᱜᱮ ᱦᱩᱭᱩᱜᱼᱟ
ᱦᱚᱸ ᱦᱚᱸ ᱠᱟᱛᱷᱟ ᱫᱚ ᱠᱟᱱᱟ ᱠᱟᱹᱢᱤ ᱫᱚ ᱠᱟᱹᱢᱤ ᱜᱮ ᱦᱩᱭᱩᱜᱼᱟ ᱟᱫᱚ ᱜᱚᱝᱠᱮ ᱟᱲᱮ ᱞᱟᱜ ᱫᱚᱢ ᱞᱟᱜ ᱫᱟ ᱟᱲᱮ ᱫᱚ ᱪᱮᱫ ᱛᱮᱢ ᱞᱟᱜ ᱫᱟ ᱠᱩᱰᱤ ᱛᱮ ᱥᱮ ᱠᱟᱹᱴᱟᱹᱨᱤ ᱛᱮ
ᱟᱞᱮ ᱥᱮᱫ ᱢᱟ ᱠᱟᱹᱴᱨᱤ ᱠᱚᱛᱮ ᱦᱚᱸ ᱠᱚᱞᱮ ᱞᱟᱜ ᱵᱟᱲᱟᱭ ᱜᱮᱭᱟ
ᱚ ᱥᱮᱭᱛᱚ ᱚᱱᱟ ᱜᱤ ᱜᱚᱝᱠᱮ ᱟᱞᱮ ᱥᱮᱢᱟᱱ ᱴᱟᱝᱱᱟ
ᱟᱪᱷᱟ ᱴᱟᱝᱱᱟ ᱛᱮ
ᱦᱚᱸ ᱴᱟᱝᱱᱟ ᱛᱮᱠᱚ ᱢᱟᱜ ᱟᱬᱜᱚᱭᱟ ᱡᱟᱦᱟᱸ ᱞᱮᱠᱟᱱᱟᱜ ᱜᱮ ᱟᱨᱠᱤ ᱦᱚᱸ ᱠᱟᱹᱴᱟᱹᱨᱤ ᱠᱚᱛᱮ ᱦᱚᱸ ᱠᱟᱹᱴᱟᱹᱨᱤ ᱠᱚᱛᱮ ᱦᱚᱸᱠᱚ ᱢᱟᱜ ᱜᱮᱭᱟ ᱵᱟᱝ ᱫᱚ ᱵᱟᱝ ᱟᱲᱮ ᱠᱚᱫᱚ᱾
ᱟᱫᱚ ᱟᱞᱮ ᱥᱮᱫ ᱫᱚ ᱠᱟᱹᱴᱟᱹᱨᱤ ᱠᱚᱫᱚ ᱚᱱᱟ ᱡᱷᱩᱯ ᱡᱷᱟᱲ ᱥᱟᱯᱷᱟ ᱜᱮ, ᱟᱨ ᱚᱱᱮ ᱪᱮᱫ ᱠᱚ ᱞᱟᱹᱭᱟ ᱵᱩᱴᱭᱟᱹ ᱞᱮᱠᱟᱱᱟᱜ ᱥᱮ ᱪᱮᱫ ᱞᱮᱠᱟᱱᱟᱜ ᱠᱩᱰᱤ ᱫᱚ ᱵᱟᱝ ᱠᱟᱱᱟ ᱠᱤᱱᱛᱩ ᱠᱩᱰᱤ ᱞᱮᱠᱟᱱᱟᱜ ᱜᱮ ᱠᱟᱱᱟ ᱠᱟᱹᱢᱤᱭᱟ
ᱟᱪᱪᱷᱟ ᱠᱷᱩᱵ ᱵᱷᱟᱜᱮ ᱡᱤᱱᱤᱥ ᱞᱟᱹᱭ ᱠᱮᱫᱟ ᱛᱟᱦᱞᱮ ᱜᱚᱝ ᱠᱮ ᱟᱲᱮ ᱞᱟᱜ ᱫᱚ ᱦᱩᱭᱱᱟ ᱛᱟᱦᱚᱞᱮ ᱠᱷᱮᱛ ᱠᱚᱫᱚ ᱪᱮᱫ ᱛᱮᱯᱮ ᱥᱤᱭᱮᱫ ᱜᱮ ᱰᱟᱺᱝᱨᱤ ᱱᱟᱦᱮᱞ ᱛᱮ ᱥᱮ ᱠᱟᱰᱟ ᱱᱟᱦᱮᱞ ᱛᱮ ᱥᱮ ᱦᱮᱱ ᱴᱟᱠᱴᱟᱨ ᱛᱮ ᱥᱮ ᱴᱟᱠᱴᱟᱨ ᱛᱮ
ᱱᱮᱛᱟᱨ ᱡᱩᱜᱽ ᱨᱮᱫᱚᱢ ᱵᱩᱡᱷ ᱫᱟᱲᱮᱭᱟᱜ ᱠᱟᱱ ᱜᱮᱭᱟ ᱜᱚᱝᱠᱮ
ᱦᱮᱸ
ᱡᱮᱻ ᱱᱮᱛᱟᱨ ᱡᱩᱜᱽ ᱫᱚ ᱟᱹᱰᱤ ᱠᱟᱹᱴᱤᱡ, ᱱᱩᱛᱤ ᱠᱟᱱᱟ ᱛᱚ,
ᱦᱮᱸ ᱦᱮᱸ
ᱦᱚᱸ ᱚᱱᱟᱛᱮ ᱟᱵᱚ ᱥᱟᱱᱛᱟᱲ ᱠᱚᱦᱚᱸ ᱱᱮᱛᱟᱨ ᱫᱚ ᱠᱟᱰᱟ ᱢᱮᱨᱚᱢ ᱠᱚᱦᱚᱸ ᱴᱷᱤᱠ ᱴᱷᱟᱠ ᱵᱟᱵᱚᱱ ᱟᱹᱥᱩᱞᱮᱜ ᱠᱚᱣᱟ᱾
ᱦᱮᱸ
ᱚᱱᱟᱛᱮ ᱟᱞᱮ ᱥᱮᱫ ᱫᱚ ᱵᱮᱥᱤᱨ ᱵᱷᱟᱜᱽ ᱜᱮ,
ᱦᱮᱸ
ᱴᱮᱠᱴᱟᱨ ᱛᱮᱜᱤ ᱥᱤ ᱵᱟᱲᱟᱭ ᱦᱩᱭᱩᱜᱼᱟ, ᱞᱚᱥᱚᱫ ᱵᱟᱲᱟᱭ ᱦᱩᱭᱩᱜᱼᱟ ᱟᱨᱠᱤ᱾
ᱚ ᱟᱫᱚ ᱜᱚᱢᱴᱝᱠᱮ ᱴᱮᱠᱴᱟᱨ ᱛᱮ ᱥᱤ ᱫᱚ ᱥᱤᱜ ᱠᱟᱱᱟ, ᱜᱚᱝᱠᱮ ᱟᱫᱚ ᱴᱮᱠᱴᱟᱨ ᱛᱮ ᱥᱤ ᱠᱟᱛᱮᱫ ᱠᱤ ᱞᱟᱵᱷ ᱦᱩᱭᱩᱜ ᱠᱟᱱᱟ ᱚᱱᱠᱟ ᱡᱟᱦᱟᱸᱭ ᱦᱳᱲᱳ ᱠᱚᱯᱮ ᱨᱚᱦᱚᱭ ᱫᱟ?
ᱞᱟᱵᱷ ᱫᱚ ᱵᱟᱝ ᱦᱳᱭᱳᱜ ᱠᱟᱱᱟ ᱚᱱᱠᱟ ᱫᱚ ᱡᱟᱜᱮ ᱞᱟᱡ ᱪᱟᱞᱟᱣ ᱞᱟᱹᱜᱤᱫ ᱛᱮ ᱜᱟᱱᱚᱜ ᱠᱟᱱᱟ᱾
ᱟᱪᱪᱷᱟ ᱟᱪᱪᱷᱟ
ᱪᱤᱠᱟᱹᱭᱟᱢ ᱱᱮᱛᱟᱨ ᱚᱝᱠᱟ ᱤᱭᱟᱹ ᱦᱚᱸ ᱵᱟᱹᱱᱩᱜᱼᱟ᱾
ᱦᱮᱸ
ᱰᱟᱝᱨᱤ ᱢᱮᱨᱚᱢ ᱪᱤᱛᱮᱢ ᱟᱹᱥᱩᱞᱮᱭᱟ ᱚᱲᱟᱜ ᱦᱚᱲ ᱦᱚᱸᱞᱮ ᱠᱚᱢ ᱧᱚᱜ ᱜᱮᱭᱟ, ᱩᱱᱠᱩ ᱟᱥᱩᱞ ᱠᱚᱨᱛᱮ ᱜᱮᱞᱮ ᱡᱚᱜᱟᱣ ᱡᱚᱛᱚᱱ ᱠᱚ ᱞᱟᱜᱟ ᱟᱛᱚ᱾
ᱦᱮᱸ ᱞᱟᱜᱟᱜ-ᱟ᱾ ᱟᱫᱚ ᱜᱚᱝᱠᱮ ᱛᱟᱦᱚᱞᱮ ᱪᱤᱪᱤ ᱱᱤᱛᱚᱜ ᱫᱚ ᱪᱤᱞᱤ ᱠᱚᱯᱮ ᱟᱹᱥᱩᱞ ᱠᱟᱜ ᱠᱚᱛᱮ ᱫᱚ?
ᱥᱩᱠᱨᱤ ᱰᱟᱝᱨᱤ ᱟᱨ
ᱱᱤᱛᱳᱜ ᱫᱚ ᱜᱚᱝᱠᱮ ᱩᱸᱻ ᱫᱚ ᱢᱮᱨᱚᱢ ᱠᱚ ᱢᱮᱱᱟᱜ ᱠᱚᱣᱟ ᱟᱨᱠᱤ ᱚᱲᱟᱜ ᱠᱚᱨᱮ ᱫᱚ᱾
ᱢᱮᱨᱚᱢ ᱠᱚ ᱵᱟᱝ ᱟᱪᱪᱷᱟ ᱟᱪᱪᱷᱟ ᱟᱹᱰᱤ ᱱᱟᱯᱟᱭ᱾ ᱢᱮᱨᱚᱢ ᱜᱚᱢᱠᱮ ᱢᱮᱨᱚᱢ ᱢᱟᱱᱮ ᱛᱚ ᱱᱚᱥᱚ ᱴᱟᱠᱟ ᱠᱮᱡᱤ ᱢᱮᱨᱚᱢ ᱡᱤᱞ? ᱢᱤᱫᱴᱟᱝ ᱢᱮᱨᱚᱢ ᱢᱟᱱᱮ ᱯᱟᱸᱪ
ᱟᱫᱚ ᱢᱮᱨᱚᱢ ᱠᱚᱦᱚᱸ ᱠᱚ ᱵᱩᱰᱷᱤ ᱠᱟᱱᱟ, ᱩᱱᱠᱩ ᱫᱚ ᱩᱱᱟᱹᱜ ᱫᱚ ᱵᱟᱠᱚ ᱫᱟᱢᱚᱜᱼᱟ᱾
ᱟᱪᱪᱷᱟ ᱟᱪᱪᱷᱟ ᱟᱪᱪᱷᱟ, ᱠᱟᱛᱷᱟ ᱠᱟᱱ ᱜᱮᱭᱟ ᱜᱚᱝᱠᱮ᱾ ᱛᱟᱦᱞᱮ ᱜᱚᱝᱠᱮ ᱢᱮ ᱢᱮᱨᱚᱢ ᱠᱚᱫᱚ ᱜᱚᱢᱠᱮ ᱚᱠᱟ ᱠᱚᱨᱮᱜ ᱟᱹᱛᱤᱧ ᱯᱮ ᱤᱫᱤᱭᱮᱫ ᱠᱚᱛᱮ ᱰᱩᱝᱨᱤ ᱠᱚᱨᱮᱜ ᱥᱮ ᱠᱷᱮᱛ ᱠᱚᱨᱮᱜ?
ᱢᱮᱨᱚᱢ ᱠᱚᱫᱚ ᱟᱞᱮᱥᱮᱫ ᱢᱟ ᱱᱚᱝᱠᱟ ᱰᱩᱝᱨᱤ ᱡᱟᱭᱜᱟ ᱢᱟ ᱵᱟᱝ ᱠᱟᱱ᱾
ᱦᱚᱸ ᱦᱚᱸ ᱦᱚᱸ
ᱟᱯᱟᱛᱚᱛᱚ ᱱᱤᱛᱚᱜ ᱫᱚ ᱟᱲᱮ ᱠᱚᱨᱮᱱᱟᱜ ᱜᱷᱟᱥ ᱥᱮ ᱛᱟᱥᱟᱫ ᱠᱚ ᱜᱮᱫ ᱠᱟᱛᱮᱜ ᱜᱮ,
ᱡᱚᱢ ᱚᱪᱚᱭᱮᱫ ᱠᱚᱣᱟᱞᱮ
ᱚ ᱟᱫᱚ ᱚᱱᱟ ᱢᱟ ᱴᱷᱤᱠ ᱜᱮ ᱜᱚᱝᱠᱮ ᱩᱱᱠᱩᱣᱟᱜ ᱜᱩᱨᱤᱡ ᱠᱚᱫᱚ ᱯᱮ ᱪᱮᱫ ᱯᱮ ᱪᱤᱠᱟᱹᱭ ᱫᱟ
ᱜᱩᱨᱤᱡ ᱠᱚᱫᱚ ᱟᱵᱚᱣᱟᱜ ᱡᱟᱦᱟᱸ, ᱞᱟᱭᱚᱝ ᱨᱮᱱᱟᱜ ᱥᱟᱨ ᱛᱮᱭᱟᱨᱚᱜ ᱠᱟᱱᱟ ᱟᱨᱠᱤ᱾ ᱱᱚᱣᱟ ᱠᱚᱜᱮ ᱦᱩᱲᱩ ᱟᱨᱡᱟᱣᱨᱮ ᱜᱚᱲᱚ ᱥᱚᱯᱚᱦᱚᱫ ᱮ ᱮᱢᱟᱭ᱾
ᱦᱩᱸ ᱦᱩᱸ ᱦᱩᱸ ᱦᱩᱲᱩ ᱟᱨᱡᱟᱣ ᱨᱮ ᱜᱚᱲᱚ ᱥᱚᱯᱚᱫ ᱮᱢᱟᱭ᱾ ᱥᱟᱨ ᱢᱩᱠᱛᱚᱭ ᱠᱟᱹᱢᱤᱭᱟ ᱵᱟᱝ?
ᱦᱩᱸ
ᱟᱪᱪᱷᱟ
ᱛᱟᱯᱚᱨᱮ ᱟᱯᱮᱥᱮᱫ ᱱᱮᱛᱟᱨ, ᱪᱮᱫ ᱠᱚ ᱢᱤᱨᱩ ᱪᱮᱬᱮ ᱠᱚ ᱠᱚ ᱧᱮᱞ ᱧᱟᱢᱚᱜ ᱠᱟᱱᱟ ᱥᱮ ᱵᱟᱝ ᱞᱟᱹᱭ ᱫᱟᱹᱧ ᱜᱚᱝᱠᱮ ᱡᱮ
ᱦᱮᱸ ᱞᱟᱹᱭ ᱢᱮ ᱜᱚᱢᱠᱮ
ᱞᱟᱹᱭᱫᱟᱹᱧ ᱜᱚᱝᱠᱮ ᱟᱯᱮᱥᱮᱫ ᱱᱮᱛᱟᱨ ᱢᱤᱨᱩ ᱪᱮᱸᱬᱮ ᱠᱚ ᱧᱮᱞ ᱧᱟᱢᱚᱜ ᱠᱟᱱᱟ ᱾
ᱜᱚᱢᱠᱮ ᱢᱤᱨᱩ ᱪᱮᱸᱬᱮ ᱫᱚ ᱵᱟᱝᱠᱚ ᱧᱮᱞ ᱧᱟᱢᱚᱜ ᱠᱟᱱᱟ ᱥᱩᱫᱩ ᱯᱟᱣᱨᱟ ᱠᱚ ᱧᱮᱞ ᱧᱟᱢᱚᱜ ᱠᱟᱱᱟ ᱾
ᱯᱟᱣᱨᱟ ᱠᱚ ᱧᱮᱞ ᱧᱟᱢᱚᱜ ᱠᱟᱱᱟ ᱾
ᱦᱮᱸ
ᱜᱚᱝᱠᱮ ᱟᱯᱮᱥᱮᱫ ᱯᱟᱣᱨᱟ ᱨᱮᱱ ᱨᱚᱝ ᱫᱚ ᱪᱮᱫᱠᱟ ᱨᱚᱝ
ᱟᱞᱮ ᱥᱮᱫ ᱫᱚ ᱜᱚᱝᱠᱮ ᱯᱳᱲ ᱯᱟᱨᱟ ᱠᱚ ᱧᱟᱢᱚᱜ ᱜᱮᱭᱟ
ᱟᱪᱪᱷᱟ ᱯᱳᱰ ᱯᱟᱣᱨᱟ ᱵᱟᱝ
ᱦᱚᱸ
ᱦᱟᱯᱲᱟᱢ ᱠᱚ ᱚᱱᱠᱟᱧ ᱟᱸᱡᱚᱢ ᱟᱠᱟᱫ ᱠᱚᱣᱟ ᱾ ᱠᱚᱣᱟᱜ ᱡᱮ ᱯᱳᱸᱰ ᱯᱟᱣᱨᱟ ᱫᱚ ᱟᱹᱰᱤ ᱵᱷᱟᱞᱮ ᱠᱟᱹᱢᱤ ᱨᱮᱠᱚ ᱞᱟᱜᱟᱜᱼᱟ ᱥᱮ ᱪᱮᱫ?
ᱟᱫᱚ ᱜᱚᱢᱠᱮ ᱚᱱᱟ ᱠᱚᱫᱚ ᱵᱟᱲᱟᱭ ᱵᱟᱹᱪᱩᱜᱼᱟ ᱟᱫᱚ ᱟᱞᱮᱭᱟᱜ ᱢᱟ ᱫᱤᱱᱟᱹᱢ ᱦᱤᱞᱳᱜ ᱜᱮ ᱨᱟᱹᱜᱤ ᱟᱲᱤᱥ ᱛᱟᱦᱮᱱ ᱠᱟᱱᱟ ᱯᱟᱣᱨᱟ ᱪᱮᱛᱟᱱ ᱨᱮ ᱢᱟᱱᱮ ᱟᱹᱥᱩᱞ ᱢᱟ ᱟᱹᱥᱩᱞ ᱠᱚ ᱩᱱᱠᱩ ᱢᱟ ᱟᱹᱥᱩᱞ ᱫᱚ ᱵᱟᱝᱞᱮ ᱟᱹᱥᱩᱞ ᱟᱠᱟᱫ ᱠᱚᱣᱟ ᱟᱫᱚ ᱢᱟᱱᱮ ᱢᱤᱫᱴᱟᱝ ᱴᱩᱠᱩᱡ ᱟᱸᱠᱟ ᱦᱩᱭ ᱞᱮᱱᱟ ᱾ ᱚᱱᱟ ᱫᱩᱣᱟᱹᱨ ᱚᱱᱟ ᱤᱭᱟᱹ ᱴᱷᱮᱱ ᱢᱟᱱᱮ ᱪᱮᱛᱟᱱ ᱪᱷᱟᱸᱫᱽ ᱨᱮᱱᱟᱜ ᱢᱤᱫᱴᱟᱝ ᱴᱤᱝ ᱴᱷᱮᱱ ᱠᱚᱸᱬ ᱨᱮ ᱟᱫᱚ ᱚᱱᱟ ᱢᱤᱫᱴᱟᱝ ᱚᱱᱮ ᱴᱤᱝ ᱟᱠᱚ ᱠᱟᱛᱮ ᱜᱮ ᱩᱱᱠᱩ ᱫᱚᱥᱴᱤ ᱯᱟᱣᱨᱟ ᱠᱚ ᱦᱮᱡᱽ ᱠᱟᱛᱮ ᱠᱚ ᱵᱚᱥᱚᱵᱟᱥ ᱾
ᱟᱫᱚ ᱜᱚᱝᱠᱮ ᱟᱫᱚᱞᱮ ᱫᱟᱭᱟ ᱫᱟᱭᱟ ᱧᱮᱞᱛᱮ ᱟᱨᱚ ᱫᱚᱥᱴᱤ ᱞᱮ ᱴᱟᱸᱜᱟᱣ ᱜᱚᱫ ᱠᱮᱫᱟ ᱚᱱᱟ ᱫᱷᱟᱨᱮ ᱫᱷᱟᱨᱮᱛᱮ ᱵᱟ ᱤᱭᱟᱹᱨᱮ ᱢᱟᱱᱮ ᱚᱱᱟ ᱠᱚᱫᱚ ᱠᱚ ᱞᱟᱹᱭᱟ ᱟᱱᱟᱠ ᱞᱮᱠᱟ ᱜᱮ ᱚᱱᱟ ᱫᱚ ᱥᱟᱛᱮ ᱠᱚ ᱞᱟᱹᱭᱟ ᱥᱟᱛᱮᱨᱮ ᱟᱞᱮ ᱴᱩᱠᱩᱡ ᱞᱮ ᱛᱚᱞ ᱠᱮᱫᱟ ᱾ ᱫᱚᱥᱴᱤ ᱛᱟᱦᱞᱮ ᱜᱚᱝᱠᱮ ᱵᱷᱟᱞᱤ ᱯᱳᱭᱞᱳ ᱯᱳᱭᱞᱳ ᱢᱟ ᱵᱷᱟᱞᱤ ᱜᱮ ᱵᱩᱡᱽ ᱵᱩᱡᱟᱹᱣ ᱮᱱᱟ ᱦᱮᱡ ᱠᱟᱛᱮ ᱠᱚ ᱵᱚᱥᱚᱵᱟᱥ ᱠᱮᱫᱟ ᱟᱫᱚ ᱵᱚᱥᱚᱵᱟᱥ ᱢᱟᱠᱚ ᱵᱚᱥᱚᱵᱟᱥᱮᱫ ᱵᱤᱞᱤ ᱦᱚᱸᱠᱚ ᱵᱤᱞᱤ ᱭᱮᱫᱟ ᱯᱟᱨᱪᱟ ᱦᱚᱸᱠᱚ ᱯᱟᱨᱪᱟᱜ ᱠᱟᱱᱟ
ᱟᱪᱷᱟ ᱟᱪᱷᱟ ᱪᱷᱟ ᱪᱷᱟ
ᱟᱫᱚ ᱠᱟᱛᱷᱟ ᱫᱚ ᱦᱩᱭᱩᱜ ᱠᱟᱱᱟ ᱜᱚᱢᱠᱮ ᱱᱤᱛᱚᱜ ᱫᱚ ᱩᱱᱠᱩ ᱮᱛᱚ ᱠᱚ ᱤᱭᱟᱹ ᱫᱟ ᱢᱟᱱᱮ ᱩᱛᱯᱟᱫᱽ ᱫᱟ ᱥᱮᱛᱟᱜ ᱨᱮ ᱡᱟᱦᱟᱸ ᱜᱮᱞᱮ ᱛᱟᱥᱮᱭᱮᱫᱟ ᱚᱱᱟ ᱜᱮᱠᱚ ᱡᱚᱢ ᱪᱟᱵᱟᱜᱳᱰ ᱠᱟᱫ ᱠᱟᱱᱟ ᱾
ᱟᱪᱪᱷᱟ ᱟᱪᱪᱷᱟ ᱚᱱᱠᱟ ᱵᱮᱯᱟᱨ
ᱟᱨ ᱩᱱᱠᱩᱣᱟᱜ ᱜᱚᱝᱠᱮ ᱢᱟᱱᱮ ᱤᱭᱟᱹ ᱫᱚ ᱥᱟᱨ ᱢᱟᱱᱮ ᱩᱱᱠᱩ ᱥᱟᱨ ᱞᱮᱠᱟᱭ ᱠᱟᱹᱢᱤ ᱛᱟᱠᱚᱣᱟ ᱛᱚ ᱜᱚᱴᱟ ᱜᱚᱢᱠᱮ ᱜᱚᱴ ᱜᱚᱴᱟ ᱪᱷᱟᱸᱫᱽ ᱜᱚᱝᱠᱮ ᱱᱚᱝᱨᱟ ᱪᱟᱵᱟᱜ ᱠᱟᱱ ᱛᱟᱞᱮᱭᱟ ᱦᱮᱸ ᱟᱫᱚ ᱢᱤᱫ ᱯᱚᱠᱮ ᱟᱯᱮ ᱫᱚ ᱱᱚᱜᱼᱚᱸᱭ ᱚᱭ ᱡᱟᱸᱦᱟ ᱜᱟᱢᱠᱮ ᱟᱢᱮᱢ ᱞᱟᱹᱭ ᱠᱮᱫᱟ ᱡᱮ ᱩᱱᱠᱩ ᱫᱚ ᱟᱹᱰᱤ ᱟᱹᱰᱤ ᱵᱚᱸᱜᱟ ᱵᱩᱨᱩ ᱠᱟᱹᱢᱤᱨᱮ ᱥᱮ ᱟᱹᱰᱤ ᱵᱷᱟᱹᱜᱤ ᱠᱟᱹᱢᱤ ᱨᱮᱠᱚ ᱞᱟᱜᱟᱜᱼᱟ ᱾ ᱜᱚᱝᱠᱮ ᱞᱟᱜᱟᱜ ᱟᱠᱚ ᱞᱟᱜᱟᱣ ᱫᱚᱠᱚ ᱞᱟᱜᱟᱜ ᱜᱮᱭᱟ ᱚᱱᱟ ᱫᱚ ᱠᱚᱢ ᱵᱤᱥᱤᱧ ᱟᱸᱡᱚᱢ ᱠᱟᱫ ᱜᱮᱭᱟ, ᱠᱤᱱᱛᱩ ᱜᱚᱝᱠᱮ ᱟᱞᱮ ᱴᱷᱮᱱ ᱫᱚ ᱚᱱᱠᱟ ᱢᱟᱱᱮ ᱠᱤᱨᱤᱧ ᱟᱠᱷᱨᱤᱧ ᱦᱚᱸ ᱵᱟᱝ ᱦᱩᱭᱩᱜ ᱠᱟᱱᱟ ᱡᱮ ᱠᱤᱨᱤᱧ ᱠᱟᱛᱮ ᱠᱤᱪᱷᱩ ᱞᱟᱵᱷᱚᱢᱟᱱ ᱞᱮ ᱦᱩᱭᱩᱜᱼᱟ ᱚᱱᱠᱟ ᱦᱚᱸ ᱵᱟᱝ ᱦᱩᱭᱩᱜ ᱠᱟᱱᱟ ᱾
ᱚ
ᱟᱫᱚ ᱩᱱᱠᱩ ᱠᱷᱟᱹᱛᱤᱨ ᱛᱮ ᱜᱚᱢᱠᱮ ᱢᱤᱨᱩ ᱪᱮᱸᱬᱮ ᱠᱚᱦᱚᱸ ᱵᱟᱝᱠᱚ ᱵᱚᱥᱚᱵᱟᱥ ᱫᱟᱲᱮᱭᱟᱜ ᱠᱟᱱᱟ ᱟᱞᱮ ᱥᱮᱫ ᱨᱮ ᱪᱮᱫ ᱞᱮᱠᱟ ᱢᱟᱱᱮ ᱡᱩᱫᱤ ᱢᱤᱨᱩ ᱪᱮᱬᱮ ᱠᱚ ᱦᱤᱡᱩᱜ ᱠᱟᱱᱟ ᱱᱩᱠᱩ ᱯᱟᱣᱨᱟ ᱜᱮ ᱟᱠᱚᱣᱟᱜ ᱡᱟᱭᱜᱟ ᱵᱟᱝᱠᱚ ᱟᱲᱟᱜ ᱫᱟ ᱾
ᱦᱮᱸ ᱵᱟᱠᱚ ᱟᱲᱟᱜ ᱫᱟ ᱵᱟᱝ
ᱟᱲᱟᱜ ᱫᱟ ᱤᱱᱟᱹᱛᱮ ᱜᱚᱢᱠᱮ ᱩᱱᱠᱩ ᱫᱚ ᱱᱤᱛᱳᱜ ᱫᱚ ᱢᱟᱱᱮ ᱵᱟᱝᱠᱚ ᱧᱮᱧᱟᱢᱚᱜ ᱠᱟᱱᱟ ᱟᱫᱚ ᱡᱩᱫᱤᱭᱳ ᱢᱤᱫ ᱵᱟᱨᱭᱟ ᱠᱚ ᱦᱤᱡᱩᱜ ᱠᱟᱱᱟ᱾ ᱜᱮ ᱦᱮᱡᱽ ᱠᱟᱛᱮ ᱠᱚ ᱩᱰᱟᱹᱣ ᱯᱟᱨᱚᱢᱚᱜ ᱠᱟᱱᱟ ᱡᱚᱢ ᱡᱚᱢᱟᱜ ᱛᱟᱦᱮᱱ ᱨᱮᱦᱚᱸ ᱦᱩᱲᱩ ᱠᱚᱞᱮ ᱛᱟᱥᱮ ᱠᱟᱜᱼᱟ ᱜᱚᱢᱠᱮ ᱢᱟᱱᱮ ᱫᱚᱥ ᱢᱤᱱᱤᱴ ᱛᱮᱜᱮ ᱢᱤᱫ ᱠᱮᱡᱤ ᱫᱚ ᱦᱟᱹᱯᱤᱥ ᱢᱤᱫ ᱫᱷᱟᱣᱛᱮ ᱫᱚᱥᱴᱤ ᱠᱚ ᱟᱬᱜᱚ ᱞᱮᱠᱷᱟᱱ ᱜᱚᱝᱠᱮ ᱟᱢᱫᱚ ᱚᱸᱰᱮ ᱫᱚ ᱤᱭᱟᱹ
ᱚ
ᱫᱤᱱ ᱠᱚ
ᱚᱱᱠᱟ ᱵᱮᱯᱟᱨ
ᱛᱟᱦᱚᱞᱮ ᱜᱚᱝᱠᱮ ᱟᱯᱮ ᱥᱮᱫ ᱫᱚ ᱯᱟᱣᱨᱟ ᱠᱚ ᱧᱟᱢᱚᱜ ᱜᱮᱭᱟ ᱥᱮ ᱵᱟᱝ
ᱟᱞᱮ ᱥᱮ ᱯᱟᱣᱨᱟ ᱠᱚᱫᱚ ᱠᱚ ᱧᱮᱢ ᱧᱟᱢᱚᱜ ᱜᱮᱭᱟ ᱵᱟᱝ ᱫᱚ ᱵᱟᱝ ᱟᱫᱚ ᱛᱮᱢᱚᱱ ᱴᱟ ᱫᱚ ᱯᱟᱣᱨᱟ ᱠᱚᱫᱚ ᱵᱟᱠᱚ ᱧᱮᱞ ᱧᱟᱢᱚᱜᱼᱟ ᱢᱤᱫ ᱵᱟᱨ ᱜᱚᱴᱟᱝ ᱯᱟᱣᱨᱟ ᱠᱚᱜᱮ ᱠᱚ ᱧᱮᱞ ᱧᱟᱢᱚᱜᱼᱟ
ᱥᱚᱜ ᱥᱚ ᱥᱚᱢᱚᱭ ᱠᱚᱦᱚ ᱥᱮᱴᱮᱨ ᱦᱮᱡ ᱮᱱ ᱛᱟᱞᱟᱝᱟ ᱟᱫᱚ ᱚᱱᱮ ᱥᱟᱢᱢᱤᱴ ᱫᱚ ᱦᱟᱸᱜ ᱚᱞ ᱠᱟᱴᱟᱣ ᱞᱮᱠᱷᱟᱱ ᱜᱮ ᱥᱟᱵᱢᱤᱴ ᱚᱞ ᱧᱮᱧ ᱧᱟᱢᱚᱜ ᱛᱟᱞᱟᱝᱼᱟ ᱦᱳᱭ ᱥᱮ
ᱚᱱᱟᱴᱟᱜ ᱥᱟᱵᱢᱤᱴ ᱦᱚᱸ ᱚᱞ ᱠᱟᱹᱴᱤᱡ ᱮᱢ ᱥᱟᱵᱢᱤᱴ ᱛᱟᱞᱟᱝᱟ ᱟᱨᱠᱤ ᱵᱩᱡᱷᱟᱹᱣ᱾
ᱟᱪᱪᱷᱟ ᱴᱷᱤᱠ ᱜᱮᱭᱟ ᱜᱚᱝᱠᱮ ᱢᱟ ᱛᱟᱦᱚᱞᱮ
ᱟᱫᱚ ᱟᱭᱢᱟ ᱜᱮᱞᱟᱝ ᱨᱚᱯᱚᱲ ᱵᱟᱲᱟ ᱠᱮᱫᱟ ᱟᱫᱚ ᱜᱚᱢᱠᱮ ᱛᱟᱦᱚᱞᱮ ᱦᱮᱸ ᱦᱮᱸ ᱦᱮᱸ ᱦᱮᱞᱳ᱾ ᱟᱫᱚ ᱜᱚᱢᱠᱮ ᱠᱟᱴᱟᱣ ᱫᱚ ᱵᱟᱝ ᱦᱩᱭᱩᱜᱼᱟ᱾ ᱟᱡ ᱛᱮᱜᱮ ᱠᱟᱴᱟᱜᱼᱟ ᱟᱨᱠᱤ
ᱟᱫᱚ ᱜᱚᱝᱠᱮ ᱡᱚᱢ ᱧᱩ ᱠᱚᱫᱚ ᱦᱩᱭᱩ ᱠᱟᱱᱟ ᱥᱮ ᱵᱟᱝ?
ᱪᱮᱫ
ᱡᱚᱢ ᱧᱩ ᱠᱚᱫᱚ ᱦᱩᱭ ᱠᱟᱱᱟ ᱥᱮ ᱵᱟᱝ?